ᱡᱚᱦᱟᱨ ᱜᱮ ᱦᱮᱸ ᱡᱚᱦᱟᱨ ᱜᱮ ᱦᱮᱸ, ᱱᱟᱯᱟᱭ ᱜᱮᱛᱚ?
ᱱᱟᱯᱟᱭ ᱜᱮ ᱜᱚᱢᱠᱮ
ᱤᱭᱤᱭᱟᱹ ᱪᱮᱫ ᱠᱚ ᱠᱚᱨᱟᱣ ᱵᱟᱲᱟ ᱦᱩᱭᱩᱜ ᱠᱟᱱᱟ?
ᱜᱚᱝᱠᱮ ᱱᱤᱛᱳᱜ ᱫᱚ ᱟᱥᱟᱲ ᱵᱚᱸᱜᱟ ᱫᱤᱱ
ᱦᱮᱸ
ᱟᱪᱟᱠᱟ ᱜᱮ ᱦᱤᱡᱩᱜ ᱠᱟᱱᱟ ᱫᱟᱜ ᱟᱪᱟᱠᱟ ᱜᱮ ᱥᱤᱛᱩᱝ ᱮᱫᱟ
ᱟᱫᱚ ᱜᱚᱴᱟ ᱜᱮ ᱚᱱᱠᱟ ᱜᱮ᱾ ᱟᱨ ᱛᱟᱦᱚᱞᱮ ᱠᱟᱹᱢᱤ ᱠᱚᱫᱚ ᱦᱩᱭᱱᱟᱥᱮ ᱵᱟᱝ ᱪᱟᱥ ᱠᱚᱫᱚ ᱨᱠᱟᱵ ᱱᱟᱥᱮ ᱵᱟᱝ
ᱪᱟᱥ ᱠᱚᱫᱚ ᱱᱚ-ᱚᱛᱚ ᱛᱚᱞᱟ ᱠᱚ ᱜᱤᱰᱤ ᱵᱟᱲᱟ ᱦᱩᱭ ᱠᱟᱱᱟ
ᱟᱪᱪᱷᱟ
ᱚᱢᱚᱱ ᱵᱟᱲᱟ ᱠᱟᱛᱮ ᱱᱤᱛᱚ ᱫᱚ ᱟᱹᱣᱨᱤ ᱦᱟᱨᱟᱜᱼᱟ ᱠᱟᱹᱴᱤᱡ ᱠᱟᱹᱴᱤᱡ ᱜᱮᱭᱟ
ᱦ
ᱱᱤᱛᱚᱜ ᱫᱚ ᱚᱱᱟ ᱫᱟᱜ ᱜᱮ
ᱫᱟᱜ ᱜᱮᱛᱚ ᱪᱟᱸᱫᱳ ᱵᱚᱸᱜᱟ ᱛᱤᱱᱟᱹᱜ ᱵᱷᱳᱨ ᱟᱢᱟ ᱵᱚᱱᱟ
ᱛᱤᱱᱟᱹᱜ ᱛᱤᱱᱟᱹᱜ ᱪᱮᱫ ᱞᱮᱠᱟᱭ ᱫᱟᱜ ᱟᱵᱚᱱ ᱠᱟᱱᱟ ᱪᱟᱸᱫᱳ ᱵᱚᱸᱜᱟ ᱜᱮ
ᱦᱮᱸ
ᱛᱟᱦᱚᱞᱮ ᱜᱚᱝᱠᱮ ᱟᱯᱮᱥᱮᱱ ᱫᱚ ᱪᱮᱫ ᱞᱮᱠᱟ
ᱦᱮᱸ ᱚᱱᱠᱟ ᱜᱮ ᱠᱷᱟᱱᱮᱠ ᱠᱷᱚᱱ ᱫᱟᱜ ᱫᱟᱭ ᱟᱨᱚ ᱥᱤᱛᱩᱝ ᱫᱟᱭ ᱚᱠᱟ ᱞᱮᱠᱟ ᱡᱮ ᱱᱚᱣᱟ ᱦᱚᱸ ᱪᱟᱥ ᱠᱟᱢᱤ ᱠᱚ ᱥᱮ ᱟᱫᱚ ᱵᱟᱝ ᱢᱟᱲᱟᱝ ᱦᱩᱭᱩᱜ ᱠᱟᱱᱟ ᱛᱚ ᱪᱤᱠᱟᱹᱛᱮᱢ ᱢᱟᱲᱟᱝᱚᱜᱼᱟ ᱪᱤᱠᱟᱹ ᱨᱮᱢ ᱛᱟᱲᱟᱢᱟ ᱚᱱᱛᱮ ᱦᱚᱸ ᱡᱮ ᱫᱟᱜ ᱚᱠᱟ
ᱦᱮᱸ ᱛᱟᱦᱚᱞᱮ ᱜᱚᱢᱠᱮ ᱟᱯᱮ ᱫᱚ ᱚᱠᱟ ᱫᱤᱥᱚᱢ
ᱟᱞᱮᱫ ᱫᱚ ᱵᱮᱝᱜᱚᱞ
ᱵᱮᱝᱜᱚᱞ ᱫᱤᱥᱚᱢ
ᱦᱮᱸ ᱟᱯᱮ ᱫᱚ
ᱟᱞᱮ ᱦᱚᱸ ᱵᱮᱝᱜᱚᱞ ᱨᱮᱭᱟᱜ ᱵᱟᱲᱦᱟ ᱫᱤᱥᱚᱢ
ᱚ ᱟᱪᱪᱷᱟ ᱟᱫᱚ ᱡᱷᱟᱲᱜᱨᱟᱢ ᱟᱸᱡᱚᱢ ᱟᱠᱟᱫᱟ ᱵᱤᱱ ᱛᱚ
ᱦᱮᱸ
ᱡᱷᱟᱲᱜᱨᱟᱢ ᱡᱷᱟᱲᱜᱨᱟᱢ
ᱦᱮᱸ ᱚᱱᱟ ᱠᱚᱫᱚ ᱵᱟᱲᱟᱭ ᱫᱤᱥᱚᱢ ᱠᱟᱱ ᱜᱮᱭᱟ
ᱟᱪᱪᱷᱟ ᱦᱳᱭ ᱚᱱᱟ ᱜᱮ ᱡᱷᱟᱲᱜᱨᱟᱢ ᱡᱟᱯᱟᱜ ᱜᱮ ᱟᱞᱮ ᱫᱚ ᱪᱮ ᱫᱚ
ᱛᱟᱦᱚᱞᱮ ᱜᱚᱝᱠᱮ ᱪᱮᱫ ᱵᱟᱨᱮ ᱛᱮᱞᱟᱝ ᱨᱚᱯᱚᱲᱟ
ᱦᱮᱸ ᱨᱚᱯᱚᱲᱟ ᱞᱟᱝ ᱱᱚᱣᱟ ᱤᱭᱟᱹ ᱠᱚ ᱤᱫᱤ ᱠᱟᱛᱮᱜ ᱱᱚᱣᱟ ᱯᱚᱨᱚᱵᱽ ᱴᱚᱨᱚᱵᱽ ᱠᱚ ᱤᱫᱤ ᱠᱟᱛᱮᱜ
ᱟᱪᱪᱷᱟ ᱟᱵᱚᱣᱟᱜ ᱟᱵᱚᱣᱟᱜ ᱯᱟᱛᱟ ᱤᱫᱤ ᱠᱟᱛᱮ
ᱦᱩᱸ ᱯᱟᱛᱟ ᱠᱚ ᱯᱚᱨᱚᱵᱽ ᱠᱚ
ᱚᱻ
ᱵᱩᱨᱩ ᱵᱚᱸᱜᱟ ᱠᱚᱫᱚ ᱯᱮ ᱦᱮᱡ ᱵᱟᱲᱟᱜ ᱜᱮᱭᱟ ᱥᱮ ᱵᱟᱝ
ᱱᱚᱜᱼᱚᱭ ᱛᱚ ᱵᱩᱨᱩ ᱯᱟᱛᱟ ᱫᱚ ᱛᱮᱦᱮᱧ ᱠᱷᱚᱱ ᱜᱮᱛᱚ ᱮᱦᱚᱵᱚᱜ ᱠᱟᱱᱟ ᱪᱮᱞᱮᱫ
ᱦᱮᱸ ᱛᱮᱦᱮᱱ ᱠᱷᱚᱱᱟᱜ ᱜᱮ ᱱᱚᱣᱟ ᱟᱥᱟᱲ ᱵᱚᱸᱜᱟ ᱯᱮᱭᱟ ᱥᱚᱱᱤᱵᱟᱨ ᱨᱮᱜᱮ ᱛᱚ
ᱦᱮᱸ
ᱵᱟᱝ ᱯᱮ ᱥᱮᱱ ᱵᱟᱲᱟᱜ ᱜᱮᱭᱟ
ᱥᱮᱱ ᱚᱝᱠᱟ ᱫᱚ ᱛᱮᱦᱮᱧ ᱫᱚ ᱵᱟᱝ ᱱᱟᱦᱟᱜ ᱜᱟᱯᱟ
ᱟᱪᱪᱷᱟ ᱵᱟᱲᱟᱜᱷᱟᱴ
ᱦᱮᱸ
ᱟᱫᱚ ᱟᱞᱚ ᱠᱟᱹᱢᱤ ᱥᱟᱭᱤᱰ ᱨᱮ ᱢᱮᱱᱟᱜ ᱞᱮᱭᱟ ᱛᱚ ᱤᱱᱟᱹ ᱛᱮ ᱟᱫᱚ ᱠᱟᱹᱴᱤᱡ ᱵᱟᱝ ᱥᱮᱱ ᱦᱩᱭ ᱟᱠᱟᱱᱟ ᱵᱟᱝᱠᱷᱟᱱ ᱫᱚ ᱱᱚᱣᱟ ᱠᱩᱲᱤ ᱰᱩᱝᱨᱤ ᱡᱟᱦᱟᱸ ᱢᱮᱱᱟᱜ ᱛᱟᱵᱚᱱᱟ ᱢᱮᱫᱴᱮᱱ ᱚᱸᱰᱮ ᱪᱟᱞᱟᱣ ᱦᱩᱭᱩᱜ ᱞᱟᱹᱜᱤᱫ
ᱦᱮᱸ
ᱥᱤᱞᱫᱟᱹ ᱯᱟᱛᱟ ᱠᱚ ᱯᱟᱴᱟᱵᱤᱸᱫᱟᱹ ᱡᱟᱦᱟᱸ ᱵᱚᱱ ᱢᱮᱱ ᱫᱚ
ᱦᱳᱭ ᱦᱳᱭ ᱦᱳᱭ ᱯᱟᱛᱟᱵᱤᱸᱫᱟᱹ ᱥᱤᱞᱫᱟᱹ ᱯᱟᱛᱟ ᱵᱟᱝᱼᱟ
ᱦᱩᱸᱻ ᱚᱱᱟ ᱠᱚᱫᱚ ᱵᱚᱱ ᱦᱮᱜ ᱵᱟᱲᱟ ᱟᱠᱟᱱᱟ ᱥᱮ ᱵᱟᱝᱼᱟ
ᱦᱚᱻᱳᱭ ᱚᱱᱟ ᱠᱚᱨᱮ ᱫᱚ ᱜᱚᱴᱟ ᱵᱚᱱ ᱥᱮᱱ ᱟᱠᱟᱱᱟ
ᱟᱵᱚᱱᱟᱜ ᱜᱮ ᱯᱚᱨᱚᱵᱽ ᱠᱟᱱ ᱛᱟᱵᱚᱱᱟ ᱚᱱᱟ ᱠᱚᱫᱚ ᱵᱟᱦᱟ ᱥᱚᱦᱨᱟᱭ ᱢᱟᱜᱽ ᱢᱚᱬᱮ ᱠᱚᱦᱚᱸ
ᱦᱮᱸᱻ ᱦᱮᱸᱻ ᱛᱟᱦᱚᱞᱮ ᱮᱸ ᱛᱮᱦᱮᱧ ᱫᱚ ᱛᱟᱦᱚᱞᱮ ᱵᱩᱨᱩ ᱯᱟᱛᱟ ᱥᱮᱜ ᱫᱚ ᱛᱟᱦᱚᱞᱮ ᱪᱟᱞᱟᱜ ᱦᱩᱭᱩᱜ ᱟᱥᱮ ᱵᱟᱝᱼᱟ
ᱛᱮᱦᱮᱧ ᱫᱚ ᱵᱟᱝ ᱜᱟᱱᱚᱜ ᱠᱟᱱᱟ ᱱᱚᱣᱟ ᱤᱭᱟᱹ ᱦᱤᱞᱳᱜ ᱵᱚᱱ ᱪᱟᱞᱟᱜᱼᱟ ᱪᱮᱫ ᱠᱚ ᱞᱟᱹᱭᱟ ᱠᱷᱩᱲᱤ ᱰᱩᱝᱨᱤ ᱨᱮ ᱡᱟᱦᱟᱸ ᱦᱳᱭᱳᱜ ᱛᱟᱵᱚᱱᱟ ᱟᱨ ᱢᱤᱫᱴᱮᱱ ᱪᱟᱹᱠᱩᱞᱤᱭᱟᱹ ᱨᱮ ᱚᱸᱰᱮ ᱥᱮᱱ ᱦᱩᱭᱩᱜ ᱟᱫᱚ ᱱᱚᱰᱮ ᱠᱟᱹᱢᱤ ᱥᱟᱭᱤᱰ ᱨᱮ ᱢᱮᱱᱟᱜ ᱤᱧᱟ ᱛᱚ ᱚᱱᱟ ᱠᱷᱟᱹᱛᱤᱨ ᱵᱟᱝ ᱥᱮᱱ ᱦᱩᱭ ᱟᱠᱟᱱᱟ
ᱟᱪᱪᱷᱟ ᱴᱷᱤᱠ ᱛᱟᱦᱚᱞᱮ ᱟᱵᱚ ᱥᱟᱱᱛᱟᱲ ᱦᱚᱲ ᱢᱟ ᱟᱵᱚ ᱥᱟᱱᱛᱟᱲ ᱦᱚᱲᱟᱜ ᱯᱟᱛᱟ ᱠᱟᱱ ᱜᱮᱭᱟ ᱛᱚ
ᱦᱩᱸ ᱦᱩᱸᱻᱻ
ᱵᱩᱨᱩ ᱯᱟᱛᱟ ᱢᱟᱱᱮ ᱛᱚ ᱥᱟᱱᱛᱟᱲ ᱦᱚᱲᱟᱜ ᱵᱩᱨᱩ ᱯᱟᱛᱟ
ᱦᱮᱸ ᱟᱹᱰᱤ ᱟᱭᱢᱟ ᱥᱟᱺᱜᱤᱧ ᱥᱟᱺᱜᱤᱧ ᱫᱤᱥᱚᱢ ᱠᱷᱚᱱᱟᱜ ᱦᱚᱸᱠᱚ ᱦᱤᱡᱩᱜ ᱜᱮᱭᱟ
ᱦᱚᱲ ᱠᱚ ᱦᱤᱡᱩᱜᱼᱟ ᱛᱟᱦᱚᱞᱮ ᱚᱱᱟ ᱯᱟᱛᱟ ᱠᱚᱨᱮ ᱫᱚ ᱥᱟᱱᱛᱟᱲ ᱞᱟᱹᱭ ᱞᱟᱠᱪᱟᱨ ᱠᱚᱫᱚ ᱛᱟᱦᱮᱸᱱ ᱜᱮᱭᱟ ᱛᱚ
ᱦᱮᱸ ᱞᱟᱹᱭᱼᱞᱟᱠᱪᱟᱨ ᱠᱚ ᱛᱟᱦᱮᱸᱱ ᱜᱮᱭᱟ ᱟᱹᱰᱤ ᱟᱭᱢᱟ ᱡᱤᱱᱤᱥ ᱠᱚ ᱠᱚᱫᱚ ᱟᱹᱠᱷᱨᱤᱧᱚᱜ ᱛᱟᱵᱚᱱ ᱜᱮᱭᱟ ᱥᱟᱢᱟᱱ ᱠᱚᱦᱚᱸ ᱦᱮᱸ ᱟᱵᱚᱱᱟᱜ ᱥᱟᱯᱟᱵ ᱦᱚᱸ ᱡᱟᱹᱛᱤᱭᱟᱹᱨᱤ ᱥᱟᱯᱟᱵ ᱥᱟᱯᱟᱵ ᱠᱚᱦᱚᱸ ᱥᱮ ᱯᱚᱛᱚᱵ ᱠᱚᱦᱚᱸ
ᱦᱳᱭ
ᱥᱮ ᱦᱚᱨᱚᱜ ᱵᱟᱸᱫᱮ
ᱤᱧ ᱦᱩᱧ ᱪᱤᱱᱛᱟᱹ ᱵᱷᱟᱵᱽᱱᱟ ᱠᱟᱱᱟ ᱟᱵᱚ ᱱᱚᱝᱠᱟ ᱯᱟᱛᱟ ᱯᱚᱨᱚᱵᱽ ᱠᱚᱨᱮ ᱢᱟᱱᱮᱻ ᱦᱟᱱᱟ ᱱᱷᱟᱣᱟ ᱵᱟᱝ ᱠᱟᱹᱢᱤ ᱠᱟᱛᱮᱫ ᱟᱵᱚ ᱡᱩᱫᱤ ᱟᱵᱚ ᱥᱟᱱᱛᱟᱲ ᱦᱚᱲ ᱵᱚᱱ ᱠᱟᱹᱴᱤᱡ ᱪᱮᱛᱟᱱ ᱥᱮᱜ ᱵᱚᱱ ᱨᱟᱠᱟᱵ ᱫᱟᱲᱮᱭᱟᱜ ᱢᱟ ᱱᱚᱝᱠᱟᱱᱟᱜ ᱡᱩᱫᱤ ᱠᱟᱹᱴᱤᱡ ᱪᱤᱱᱛᱟᱹ ᱵᱷᱟᱵᱽᱱᱟ ᱦᱩᱭᱩᱜᱼᱟ
ᱦᱩᱸᱻ
ᱮᱱᱠᱷᱟᱱ ᱟᱹᱰᱤ ᱱᱟᱯᱟᱭᱚᱜᱼᱟ
ᱟᱹᱰᱤ ᱱᱟᱯᱟᱭ ᱥᱮ ᱟᱹᱰᱤ ᱱᱟᱯᱟᱭ ᱪᱤᱠᱟᱹᱭᱟ ᱵᱚ ᱟᱹᱰᱤ ᱞᱟᱛᱟᱨ ᱨᱮᱜᱮ ᱢᱮᱱᱟᱜ ᱵᱚᱱᱟ
ᱟᱫᱚ ᱚᱱᱟ ᱠᱚᱜᱮ ᱛᱚ ᱡᱮ ᱦᱟᱺᱰᱤ ᱯᱟᱹᱣᱨᱟᱹ ᱠᱚᱣᱟᱜ ᱢᱮᱞᱟ ᱠᱚᱨᱮ ᱥᱮ ᱯᱟᱛᱟ ᱯᱚᱨᱚᱵᱽ ᱨᱮ ᱟᱹᱠᱷᱨᱤᱧ ᱵᱟᱫᱽ ᱠᱟᱛᱮᱜ ᱡᱩᱫᱤ ᱚᱱᱠᱟ ᱜᱮ ᱢᱟᱱᱮ ᱦᱚᱲ ᱵᱷᱟᱹᱜᱤ ᱠᱟᱞᱪᱟᱨ ᱞᱟᱹᱜᱤᱫ ᱠᱚ ᱪᱟᱞᱟᱜᱼᱟ ᱟᱹᱰᱤ ᱱᱟᱯᱟᱭᱚᱜ ᱛᱟᱵᱚᱱᱟ
ᱦᱮᱸ
ᱥᱮ ᱱᱚᱣᱟ ᱥᱮᱨᱮᱧ ᱥᱮ ᱱᱚᱣᱟ ᱨᱩ ᱚᱱᱟ ᱠᱚᱦᱚᱸ ᱠᱚ ᱥᱮᱬᱟ ᱫᱟᱲᱮᱭᱟᱜᱼᱟ ᱟᱨ ᱡᱩᱫᱤ ᱟᱵᱚᱨᱮᱱ ᱠᱚᱦᱚᱸ ᱡᱟᱦᱟᱸᱭ ᱠᱚ ᱢᱮᱱᱟᱜ ᱠᱚ ᱛᱟᱵᱚᱱᱟ ᱩᱱᱠᱩ ᱠᱚ ᱡᱩᱫᱤᱼᱼ ᱠᱚ ᱧᱩ ᱵᱟᱲᱟᱭ ᱛᱟᱵᱚᱱᱟ ᱛᱟᱦᱚᱞᱮ ᱵᱟᱠᱚ ᱥᱮᱪᱮᱫ ᱫᱟᱲᱮᱭᱟᱜᱼᱟ ᱵᱟᱠᱚ ᱫᱟᱲᱮᱭᱟᱜᱼᱟ
ᱦᱳᱭ ᱥᱮᱪᱮᱫ ᱵᱟᱝ ᱦᱩᱭᱩᱜᱼᱟ ᱮᱠᱫᱚᱢ ᱥᱟᱹᱨᱤ ᱠᱟᱛᱷᱟ ᱤᱧᱫᱩᱧ ᱢᱮᱱᱟ ᱯᱟᱛᱟ ᱨᱮ ᱯᱚᱨᱚᱵᱽ ᱨᱮ ᱪᱟᱞᱟᱜ ᱦᱚᱸ ᱫᱚᱨᱠᱟᱨ ᱠᱟᱱ ᱜᱮᱭᱟ ᱪᱟᱞᱟᱜ ᱦᱩᱭᱩᱜᱼᱟ ᱟᱵᱚᱣᱟᱜ ᱯᱟᱛᱟ ᱠᱟᱱᱟ ᱪᱟᱞᱟᱜ ᱟᱵᱚᱱ ᱦᱟᱺᱰᱤ ᱦᱚᱸ ᱵᱟᱹᱧ ᱵᱚᱫᱱᱟᱢᱟ ᱯᱟᱹᱣᱨᱟᱹ ᱦᱚᱸ ᱵᱟᱹᱧ ᱵᱚᱫᱱᱟᱢᱟ ᱦᱮᱸ ᱥᱮ
ᱦᱮᱸ
ᱵᱟᱹᱧ ᱫᱩᱥᱟᱹᱣᱟ ᱡᱟᱦᱟᱸ ᱫᱚᱠᱚ ᱢᱮᱛᱟᱜ ᱠᱟᱱᱟ
ᱦᱮᱸ
ᱚᱱᱟᱦᱚᱸ ᱚᱱᱟᱛᱮ ᱵᱚᱸᱜᱟ ᱵᱩᱨᱩ ᱟᱵᱚᱨᱮᱱ ᱫᱚ ᱥᱟᱱᱛᱟᱲ ᱨᱮᱱ ᱵᱚᱸᱜᱟ ᱵᱩᱨᱩ ᱫᱚᱼᱼ ᱦᱟᱺᱰᱤ ᱯᱟᱹᱣᱨᱟᱹ ᱨᱮᱜᱮ ᱵᱚᱱ ᱵᱩᱡᱷᱟᱹᱣ ᱟᱹᱜᱩᱼᱼ ᱜᱩ ᱠᱟᱫ ᱠᱚᱣᱟ ᱟᱨᱠᱚ ᱵᱩᱡᱷᱟᱹᱜ ᱛᱟᱵᱚᱱᱟ ᱟᱫᱚ ᱤᱧᱫᱩᱧ ᱢᱮᱱᱟ ᱱᱚᱜᱼᱚ ᱱᱚᱝᱠᱟ ᱯᱟᱛᱟ ᱴᱟᱺᱰᱤ ᱤᱫᱤ ᱠᱟᱛᱮᱫ ᱟᱵᱚᱣᱟᱜ ᱱᱚᱣᱟ ᱵᱚᱸᱜᱟ ᱵᱷᱳᱜᱽᱫᱚᱼᱼ ᱠᱤᱨᱤᱧ ᱟᱹᱠᱷᱨᱤᱧ ᱵᱚᱱᱫᱚ ᱞᱮᱠᱷᱟᱱ ᱵᱟᱝ ᱱᱟᱯᱟᱭᱚᱜᱼᱟ
ᱦᱮᱸ ᱟᱹᱰᱤ ᱱᱟᱯᱟᱭᱚᱜᱼᱟ ᱚᱱᱟ ᱜᱮᱛᱚ ᱛᱚᱵᱮ ᱛᱚ ᱟᱵᱚ ᱱᱚᱣᱟ ᱥᱟᱶᱛᱟ ᱟᱨᱚ ᱪᱮᱛᱟᱱ ᱥᱮᱫᱼᱼ ᱪᱟᱞᱟᱜ ᱛᱟᱵᱚᱱᱟ ᱥᱮ ᱥᱮᱪᱮᱫ ᱜᱚᱝᱠᱮ?
ᱚᱱᱟ ᱛᱮᱜᱮᱛᱚ ᱤᱧᱫᱚᱩᱧ ᱢᱮᱱᱫᱟ ᱱᱚᱣᱟ ᱫᱚ ᱵᱚᱸᱜᱟ ᱵᱚᱸᱜᱟ ᱥᱟᱨᱮᱡᱼᱼ ᱵᱷᱳᱜᱽ ᱠᱟᱱᱟ ᱦᱟᱺᱰᱤ ᱫᱚ ᱱᱟᱦᱟᱜ ᱟᱵᱚᱣᱟᱜ ᱵᱚᱸᱜᱟ ᱥᱟᱨᱮᱡ ᱵᱷᱳᱚᱜᱽ ᱫᱚ ᱞᱟᱡ ᱵᱤᱭᱳᱜ ᱫᱚ ᱵᱟᱠᱚ ᱡᱚᱢᱟ
ᱦᱮᱸ
ᱚᱱᱠᱟᱜᱮ ᱵᱚᱸᱜᱟ ᱥᱟᱨᱮᱡ ᱦᱟᱺᱰᱤ ᱦᱚᱸ ᱧᱩ ᱫᱚᱨᱠᱟᱨ ᱠᱟᱱᱟ ᱥᱮ ᱧᱩ ᱞᱟᱹᱠᱛᱤ ᱠᱟᱱᱟ ᱠᱤᱱᱛᱩ ᱵᱩᱞᱩᱜ ᱫᱷᱟᱹᱵᱤᱡ ᱫᱚ ᱧᱩ ᱫᱚ ᱞᱟᱹᱠᱛᱤ ᱵᱟᱝ ᱠᱟᱱᱟ
ᱦᱮᱸ ᱦᱮᱸ ᱟᱢᱫᱚ ᱫᱚ ᱯᱟᱹᱦᱤᱞ ᱦᱟᱯᱲᱟᱢ ᱠᱚᱜᱮ ᱛᱚᱠᱚ ᱢᱮᱱ ᱦᱚᱴᱚ ᱠᱟᱫᱟ ᱡᱮ ᱢᱤᱫ ᱯᱷᱩᱲᱩᱜ ᱮᱢ ᱧᱩᱭ ᱨᱮᱫᱚᱼᱼ ᱨᱟᱱ ᱞᱮᱠᱟᱭ ᱠᱟᱹᱢᱤᱭᱟ
ᱟᱫᱚ ᱚᱱᱮ ᱚᱱᱟ ᱛᱮᱜᱮᱼᱼ ᱤᱧᱟᱹᱜ ᱢᱮᱱᱫᱚ ᱯᱟᱛᱟ ᱦᱚᱸ ᱟᱵᱚᱣᱟᱜ ᱜᱮ ᱯᱚᱨᱚᱵᱽ ᱦᱚᱸ ᱟᱵᱚᱣᱟᱜ ᱜᱮ ᱟᱵᱚᱨᱮᱱ ᱜᱮ ᱢᱟᱹᱭ ᱠᱩ ᱠᱚ ᱪᱟᱞᱟᱜᱼᱟ ᱫᱟᱹᱭ ᱠᱚ ᱪᱟᱞᱟᱜᱼᱟ ᱟᱭᱚ ᱠᱚ ᱪᱟᱞᱟᱜᱼᱟ ᱵᱟᱵᱟ ᱠᱚ ᱪᱟᱞᱟᱜᱼᱟ ᱟᱵᱚ ᱨᱮᱜᱮ ᱛᱚ
ᱦᱮᱸ
ᱱᱤᱛᱚᱜ ᱦᱟᱸᱰᱤ ᱯᱟᱹᱣᱨᱟᱹ ᱧᱩ ᱠᱟᱛᱮᱫ ᱯᱟᱛᱟ ᱴᱟᱸᱰᱤ ᱨᱮᱵᱚᱱ ᱵᱩᱞ ᱵᱷᱩᱛᱩᱲᱠᱚᱜᱼᱟ
ᱦᱮᱸ
ᱟᱨ ᱱᱚᱝᱠᱟᱼᱼ ᱟᱵᱚ ᱥᱟᱱᱛᱟᱲ ᱠᱩᱲᱤ ᱜᱤᱫᱟᱹᱨ ᱪᱮᱛᱟᱱ ᱜᱮ ᱵᱮᱵᱟᱹᱲᱤᱡ ᱵᱚᱱ ᱠᱟᱹᱢᱤᱭᱟ ᱱᱚᱣᱟ ᱛᱚ ᱟᱨ ᱴᱷᱤᱠ ᱫᱚ ᱵᱟᱝ ᱦᱩᱭᱩᱜᱼᱟ
ᱦᱮᱸ ᱮᱠᱫᱚᱢ ᱵᱟᱝ
ᱱᱚᱣᱟ ᱫᱚ ᱟᱵᱚᱣᱟᱜ ᱥᱚᱢᱟᱡ ᱟᱵᱚ ᱛᱮᱜᱮ ᱵᱚᱱ ᱰᱩᱵᱩᱡᱟ ᱱᱚᱝᱠᱟ ᱨᱮᱫᱚ
ᱥᱮᱨᱮᱧ ᱛᱟᱞᱟ ᱠᱚᱛᱮ ᱫᱚ ᱢᱮᱱᱟᱜ ᱛᱟᱵᱚᱱᱟ ᱡᱮ ᱨᱤᱞᱟᱹᱢᱟᱞᱟ ᱥᱟᱱᱛᱟᱲ ᱥᱚᱢᱟᱡᱽ ᱢᱮᱱᱠᱷᱟᱱᱼᱼ ᱦᱮᱸ ᱮᱱᱠᱷᱟᱱ ᱱᱚᱝᱠᱟ ᱫᱚ ᱵᱟᱝ ᱦᱩᱭᱩᱜ ᱠᱟᱱ ᱛᱟᱵᱚᱱᱟ ᱦᱳᱭᱥᱮ ᱵᱟᱝ ᱜᱚᱢᱠᱮ?
ᱮᱠᱫᱚᱢ
ᱵᱟᱝᱠᱷᱟᱱ ᱯᱟᱛᱟ ᱯᱚᱨᱚᱵᱽ ᱠᱚᱨᱮ ᱟᱹᱰᱤ ᱥᱤᱠᱷᱱᱟᱹᱛ ᱡᱤᱱᱤᱥ ᱢᱮᱱᱟᱜᱼᱟ ᱡᱮᱢᱚᱱᱼᱼ ᱱᱚᱣᱟ ᱨᱩ ᱠᱚᱦᱚᱸ ᱟᱹᱰᱤ ᱨᱚᱠᱚᱢ ᱨᱩ ᱢᱮᱱᱟᱜ ᱛᱟᱵᱚᱱᱟ ᱚᱱᱟ ᱫᱤᱥᱚᱢ ᱨᱮᱱᱟᱜ ᱨᱩ ᱚᱸᱰᱮ ᱡᱩᱫᱤᱢ ᱪᱟᱞᱟᱜᱼᱟ ᱥᱮᱬᱟᱭᱟᱢ ᱥᱮ ᱪᱮᱫᱟᱢ ᱮᱴᱟᱜ ᱫᱤᱥᱚᱢ ᱨᱮᱱᱟᱜ ᱟᱹᱰᱤᱜᱟᱱ ᱢᱟᱹᱫᱟᱹᱲᱤᱭᱟᱹ ᱨᱩᱥᱤᱠᱟ ᱠᱚᱦᱚᱸ ᱢᱮᱱᱟᱜ ᱠᱚᱣᱟ
ᱢᱮᱱᱟᱜ ᱠᱚᱣᱟ ᱥᱮᱴᱮᱨᱚᱜᱼᱟ ᱠᱚ ᱦᱤᱡᱩᱜ ᱟᱠᱚ ᱚᱸᱰᱮ ᱮᱱᱮᱡ ᱥᱮᱨᱮᱧ ᱠᱟᱛᱮ ᱠᱚ ᱫᱮᱠᱷᱟᱣ ᱵᱚᱱᱟ ᱟᱵᱚ ᱫᱚᱼᱼ ᱚᱱᱟ ᱵᱟᱝ ᱠᱟᱛᱮᱫ ᱥᱮ ᱟᱵᱚᱨᱮᱱ ᱱᱤᱛᱚᱜ ᱦᱟᱨᱟᱜ ᱠᱟᱱ ᱢᱟᱹᱭ ᱛᱟᱠᱚ ᱛᱟᱠᱚ ᱵᱟᱹᱵᱩ ᱛᱟᱠᱚ ᱚᱱᱟ ᱵᱟᱝ ᱠᱚᱨᱟᱣ ᱠᱟᱛᱮᱫ ᱥᱮ ᱚᱱᱟ ᱵᱟᱝ ᱧᱮᱞ ᱥᱮᱬᱟ ᱠᱟᱛᱮᱫ ᱮᱴᱟᱜ ᱩᱞᱴᱟᱹ ᱠᱚ ᱧᱮᱞ ᱥᱮᱬᱟᱭᱮᱫᱟ
ᱦᱮᱸ ᱩᱱᱠᱩ ᱯᱚ ᱯᱚᱝᱲᱟ ᱠᱚᱦᱚᱸ ᱱᱮᱛᱟᱨ ᱚᱱᱟ ᱰᱠᱟᱟᱴᱨ ᱛᱮ ᱵᱟᱝᱠᱚ ᱛᱟᱲᱟᱢ ᱫᱟᱲᱮᱭᱟᱜ ᱠᱟᱱᱟ
ᱠᱟᱹᱴᱤᱡ ᱠᱷᱚᱱᱜᱮ ᱦᱟᱨᱟᱭᱮᱱᱟᱭ ᱠᱟᱹᱴᱤᱡ ᱠᱷᱚᱱᱜᱮ ᱦᱟᱨᱟ ᱛᱚᱨᱟ ᱚᱠᱟᱨᱮ ᱯᱟᱹᱣᱨᱟᱹ ᱫᱚ ᱚᱠᱟᱨᱮ ᱦᱟᱺᱰᱤ ᱫᱚ ᱟᱵᱚ ᱫᱚ ᱵᱚᱸᱜᱟ ᱵᱩᱨᱩ ᱦᱤᱞᱳᱜ ᱜᱮ ᱦᱟᱺᱰᱤ ᱫᱚ ᱧᱩ ᱫᱚᱨᱠᱟᱨ ᱠᱟᱱ ᱛᱟᱵᱚᱱᱟ ᱠᱤᱱᱛᱩ ᱯᱟᱛᱟ ᱴᱟᱺᱰᱤ ᱨᱮ ᱟᱠᱷᱨᱤᱧ ᱠᱟ ᱠᱟᱛᱮᱫ ᱫᱚ ᱦᱟᱺᱰᱤ ᱫᱚ ᱟᱠᱷᱨᱤᱧ ᱦᱚᱸ ᱫᱚᱨᱠᱟᱨ ᱵᱟᱝ ᱠᱟᱱ ᱛᱟᱵᱚᱱᱟ ᱟᱨ ᱟᱠᱷᱨᱤᱧ ᱠᱟᱛᱮᱫ ᱯᱟᱛᱟ ᱴᱟᱺᱰᱤ ᱠᱚᱫᱚ ᱤᱫᱤ ᱦᱚᱸ ᱫᱚᱨᱠᱟᱨ ᱵᱟᱝ ᱠᱟᱱ ᱛᱟᱵᱚᱱᱟ
ᱦᱮᱸ
ᱟᱵᱚ ᱫᱚ ᱡᱟᱦᱟᱸ ᱨᱮᱵᱚᱱ ᱵᱚᱸᱜᱟᱭᱟ ᱵᱚᱸᱜᱟ ᱵᱩᱨᱩ ᱴᱷᱮᱡ ᱜᱮ ᱦᱟᱺᱰᱤ ᱫᱚ ᱥᱮ ᱯᱟᱹᱣᱨᱟᱹ ᱫᱚ ᱪᱚᱰᱚᱨ ᱫᱚᱨᱠᱟᱨ ᱠᱟᱱᱟ
ᱩᱱᱠᱩᱣᱟᱜ ᱧᱩᱛᱩᱢ ᱫᱚ ᱪᱚᱰᱚᱨ ᱠᱮᱫᱟᱵᱚᱱ ᱵᱟᱥ ᱡᱟᱦᱟᱸᱜ ᱜᱮ ᱢᱤᱫᱵᱟᱨ ᱯᱷᱩᱲᱩᱵ ᱠᱟᱛᱮᱜ ᱦᱩᱭᱮᱱ ᱛᱟᱵᱚᱱᱟ ᱚᱱᱟ ᱛᱮᱜᱮ
ᱟᱨ ᱚᱱᱟ ᱫᱚ ᱵᱟᱝ ᱠᱟᱛᱮ ᱟᱵᱚ ᱫᱚ ᱛᱟᱦᱮᱱ ᱪᱤᱠᱟᱹᱭᱮᱫ ᱵᱤᱵᱷᱤᱱᱱᱚ ᱡᱟᱭᱜᱟ ᱨᱮ ᱥᱮ ᱱᱟᱱᱟ ᱦᱩᱱᱟᱹᱨ ᱡᱟᱭᱜᱟ ᱨᱮ ᱯᱟᱛᱟ ᱛᱟᱢ, ᱡᱟᱦᱟᱱᱟᱜ ᱜᱮ ᱚᱠᱟᱨᱮ ᱵᱚᱞ ᱠᱷᱮᱞ ᱛᱟᱢ, ᱦᱟᱺᱰᱤ ᱤᱫᱤ ᱠᱟᱛᱮᱫ ᱵᱚᱱ ᱟᱵᱚᱣᱟᱜ ᱵᱚᱸᱜᱟᱼᱵᱩᱨᱩᱣᱟᱜ ᱵᱷᱳᱜᱽ ᱤᱫᱤ ᱠᱟᱛᱮ ᱟᱵᱚ ᱵᱮᱵᱽᱥᱟ ᱵᱚᱱ ᱪᱟᱞᱟᱣ ᱫᱟ᱾
ᱦᱩᱸ ᱤᱱᱟᱹ ᱛᱮᱜᱮ ᱛᱚ ᱪᱷᱟᱛᱤᱠ ᱡᱟᱹᱛᱤ ᱠᱚᱦᱚᱸ ᱟᱵᱚ ᱦᱚᱸ ᱠᱚ ᱞᱟᱛᱟᱨ ᱜᱮᱠᱚ ᱢᱚᱱᱮᱭ ᱵᱚᱱᱟ᱾
ᱚᱱᱟ ᱠᱚ ᱠᱷᱟᱹᱛᱤᱨ ᱜᱮ ᱦᱮᱸ,
ᱱᱚᱣᱟ ᱠᱚᱫᱚ ᱮᱠᱫᱚᱢ ᱵᱟᱝ ᱴᱷᱤᱠᱚᱜ ᱠᱟᱱᱟ ᱥᱮ?
ᱦᱮᱸ ᱟᱯᱮ ᱟᱯᱮ ᱥᱮᱫ ᱫᱚ ᱢᱟᱜ ᱢᱚᱬᱮ ᱠᱚᱫᱚ ᱯᱮ ᱦᱩᱭᱱᱟ ᱥᱮ ᱵᱟᱝ ᱵᱟᱦᱟ ᱢᱟᱜ ᱢᱚᱬᱮ ᱠᱚ ᱵᱟᱦᱟ?
ᱢᱟᱜᱢᱚᱬᱮ ᱫᱚ ᱟᱹᱣᱨᱤ ᱦᱩᱭᱩᱜᱼᱟ ᱱᱚᱜᱼᱚᱭ, ᱯᱟᱸᱪ ᱵᱚᱪᱷᱚᱨ ᱦᱟᱸᱜ ᱢᱟᱱᱮ ᱯᱩᱨᱟᱹᱜ ᱨᱮ ᱢᱟᱜᱢᱚᱬᱮ ᱦᱩᱭᱩᱜᱼᱟ ᱛᱚ,
ᱟᱪᱪᱷᱟ ᱟᱯᱮᱫᱚ ᱢᱟᱱᱮ ᱢᱚᱬᱮ ᱵᱚᱪᱷᱚᱨ ᱚᱱᱛᱚᱨ ᱚᱱᱛᱚᱨ ᱵᱟᱝ?
ᱦᱳᱭ
ᱟᱪᱪᱷᱟ
ᱜᱮ ᱢᱚᱬᱮ ᱵᱚᱪᱷᱚᱨ ᱚᱱᱛᱚᱨ ᱦᱩᱭᱩᱜ ᱜᱮᱭᱟ ᱟᱵᱚ ᱫᱚ ᱥᱟᱶᱛᱟ ᱥᱚᱢᱟᱡᱽ ᱦᱚᱲ ᱠᱟᱱᱟ ᱵᱚᱱ ᱟᱵᱚᱣᱟᱜ ᱡᱟᱦᱮᱨ ᱠᱚᱨᱮ ᱫᱚ, ᱢᱚᱬᱮ ᱵᱚᱪᱷᱚᱨ ᱯᱚᱨ ᱨᱮ ᱥᱮ ᱢᱚᱬᱮ ᱵᱚᱪᱷᱚᱨ ᱯᱩᱨᱟᱹ ᱨᱮ ᱱᱚᱝᱠᱟ ᱫᱟᱲᱮᱚ ᱢᱤᱫᱴᱤᱡ ᱰᱟᱝᱨᱤ ᱫᱟᱲᱮ ᱫᱚ ᱮᱢᱚᱜ ᱜᱮ ᱦᱩᱭᱩᱜᱼᱟ᱾
ᱦᱮᱸ
ᱦᱮᱸ ᱚᱱᱟ ᱛᱮᱜᱮ ᱟᱵᱚ ᱫᱚ ᱥᱚᱢᱟᱡᱽ ᱨᱮᱱ ᱦᱚᱲ ᱟᱵᱚᱣᱟᱜ ᱥᱚᱢᱟᱡᱽ ᱵᱟᱝ ᱟᱵᱚ ᱮᱴᱟᱜ ᱡᱟᱹᱛᱤ ᱠᱚ ᱟᱞᱚ ᱠᱚ ᱨᱚᱲ ᱫᱟᱲᱮᱭᱟᱵᱚᱱ ᱢᱟ᱾
ᱦᱩᱸ
ᱟᱞᱚ ᱟᱵᱚᱞᱚ ᱠᱚ ᱞᱮᱯᱮᱫ ᱞᱮᱵᱮᱫ ᱞᱚᱴᱚᱢ ᱫᱟᱲᱮᱭᱟᱵᱚᱱ ᱢᱟ ᱱᱚᱝᱠᱟ ᱟᱵᱚ ᱠᱟᱨᱵᱟᱨ ᱠᱟᱛᱮᱫ ᱪᱟᱞᱟᱜ ᱫᱚᱨᱠᱟᱨ ᱠᱟᱱᱟ᱾
ᱦᱩᱸ, ᱟᱨ ᱡᱩᱢᱤᱫᱚᱜ ᱦᱚᱸ ᱫᱚᱨᱠᱟᱨ ᱠᱟᱱᱟ᱾ ᱥᱟᱱᱟᱢ ᱠᱚᱜᱮ ᱦᱮᱸ, ᱡᱩᱢᱤᱫ ᱜᱮ ᱫᱟᱲᱮ ᱠᱟᱱ ᱛᱟᱵᱚᱱᱟ᱾ ᱯᱟᱹᱦᱤᱞ ᱠᱚ ᱡᱩᱢᱤᱫ ᱞᱮᱱ ᱛᱟᱦᱮᱸᱫ ᱛᱮ ᱟᱵᱚ ᱥᱟᱱᱛᱟᱲ ᱪᱮᱛᱟᱱ ᱨᱮ ᱡᱟᱦᱟᱸ ᱠᱚ, ᱦᱩᱞ ᱠᱚ ᱦᱩᱭ ᱞᱮᱱᱠᱷᱟᱱ ᱚᱱᱟ ᱠᱚᱠᱚ ᱫᱟᱨᱟᱢ ᱞᱮᱫᱟ,
ᱫᱟᱨᱟᱢ ᱞᱮᱫᱟ ᱩᱱᱠᱩ ᱦᱩᱞ ᱟᱵᱚ ᱥᱟᱱᱛᱟᱲ ᱜᱮᱛᱚ, ᱥᱤᱫᱩ ᱠᱟᱹᱱᱩ ᱪᱟᱸᱫᱽ ᱵᱷᱳᱭᱨᱳᱚᱵᱽ ᱱᱩᱠᱩ ᱟᱵᱚ ᱥᱟᱱᱛᱟᱲ
ᱥᱩᱠᱛᱮ ᱛᱟᱦᱮᱱ ᱢᱟ ᱥᱮ ᱱᱚᱣᱟ ᱵᱷᱟᱨᱚᱛ ᱫᱤᱥᱚᱢ ᱨᱮᱵᱚᱱ
ᱛᱟᱦᱮᱸ ᱫᱟᱲᱮᱭᱟᱜ ᱢᱟ, ᱚᱱᱟᱛᱮ ᱤᱝᱨᱮᱡᱽ ᱥᱟᱞᱟᱜ ᱞᱟᱹᱲᱟᱹᱭ ᱠᱟᱛᱮᱫ ᱤᱝᱨᱮᱡᱽ ᱠᱚ ᱞᱟᱜᱟ ᱟᱠᱟᱫ ᱠᱚᱣᱟ᱾
ᱦᱩᱸ
ᱟᱨ ᱛᱮᱦᱮᱧ ᱟᱵᱚ ᱡᱩᱫᱤ ᱥᱟᱶᱛ ᱩᱱᱠᱩ ᱠᱚ ᱵᱮᱱᱟᱣ ᱦᱚᱴᱚ ᱠᱮᱜᱼᱟ ᱠᱚ ᱫᱤᱥᱚᱢ ᱟᱨ ᱛᱮᱦᱮᱧ ᱡᱩᱫᱤ ᱚᱱᱟ ᱫᱤᱥᱚᱢ ᱟᱵᱚ ᱡᱩᱢᱤᱫ ᱠᱟᱛᱮ ᱵᱟ ᱵᱚᱱ ᱫᱚᱦᱚ ᱫᱟᱲᱮᱭᱟᱜᱼᱟ᱾
ᱚᱱᱟ ᱠᱚᱜᱮᱛᱚ ᱟᱵᱚᱱᱟᱜ ᱡᱩᱫᱤ ᱡᱩᱢᱤᱫ ᱠᱟᱛᱮ ᱟᱨᱚ ᱵᱚᱱ ᱢᱤᱫᱚᱜᱼᱟ ᱥᱮ,
ᱟᱨᱚ ᱢᱤᱫᱚᱜ ᱫᱚᱨᱠᱟᱨ ᱠᱟᱱ ᱛᱟᱵᱚᱱᱟ, ᱢᱤᱫ ᱠᱟᱛᱮᱫ ᱩᱱ ᱥᱚᱢᱚᱭ ᱩᱱᱠᱩ ᱫᱤᱥᱚᱢ ᱠᱚ ᱫᱟᱲᱮ ᱦᱚᱴᱚᱣ ᱠᱟᱫᱟ ᱟᱵᱚᱣᱟᱜ ᱛᱤ ᱪᱩᱯᱩᱫ ᱨᱮᱠᱚ ᱫᱚᱦᱚᱴᱚᱣ ᱟᱠᱟᱫᱼᱟ, ᱟᱵᱚ ᱠᱚ ᱪᱟᱞ ᱦᱚᱴᱚ ᱟᱠᱟᱫ ᱵᱚᱱᱟ ᱟᱨ ᱛᱮᱦᱧ ᱡᱩᱫᱤ ᱟᱵᱚ ᱯᱟᱛᱟ ᱯᱚᱨᱚᱵᱽ ᱨᱮᱵᱚᱱ ᱱᱚᱝᱠᱟ ᱵᱚᱱ ᱵᱷᱩᱞ ᱠᱟᱛᱮ ᱵᱚᱱ ᱦᱟᱱᱟ ᱱᱟᱣᱟ ᱵᱚᱱ ᱠᱚᱨᱟᱣᱟ,
ᱦᱩᱸ ᱥᱮ ᱥᱮ ᱡᱟᱦᱟᱸ ᱠᱚᱨᱮ ᱥᱮ ᱜᱚᱝᱠᱮ ᱡᱟᱦᱟᱸ ᱠᱚᱨᱮ ᱟᱵᱟᱨ ᱱᱚᱝᱠᱟ ᱦᱚᱸ ᱠᱟᱹᱢᱤ ᱦᱩᱭᱩᱜ ᱠᱟᱱᱟ ᱡᱮ ᱥᱤᱫᱩ ᱠᱟᱹᱱᱩᱣᱟᱜ ᱟᱵᱚᱨᱮᱱ ᱡᱟᱦᱟᱸᱭ ᱥᱤᱫᱩ ᱠᱟᱹᱱᱩ ᱞᱟᱹᱲᱦᱟᱹᱭ ᱠᱟᱛᱮᱫ ᱠᱤᱱ ᱯᱷᱩᱨᱜᱟᱹᱞ ᱦᱚᱴᱚᱣ ᱟᱠᱟᱫ ᱛᱟᱵᱚᱱᱟ ᱫᱤᱥᱚᱢ ᱩᱱᱠᱤᱱᱟᱜ ᱢᱟᱱᱮ ᱡᱟᱦᱟᱸ ᱵᱮᱱᱟᱣ ᱢᱩᱨ ᱛᱤ ᱦᱚᱸᱠᱚ ᱨᱟᱹᱯᱩᱫ ᱫᱟ ᱚᱱᱟ ᱠᱚᱨᱮ ᱥᱟᱱᱛᱟᱲ ᱠᱚᱦᱚᱸ ᱢᱟᱱᱮ, ᱵᱮᱥ ᱴᱷᱤᱠ ᱵᱟᱝ ᱠᱚ ᱠᱚᱨᱟᱣ ᱫᱟᱲᱮᱭᱟᱜ ᱠᱟᱱᱟ ᱟᱱᱫᱳᱞᱚᱱ ᱴᱟᱜ ᱡᱟᱛᱮ ᱵᱮᱥ ᱴᱷᱤᱠ ᱡᱩᱫᱤ ᱠᱚ ᱠᱚᱨᱟᱣᱟ ᱛᱟᱦᱚᱞᱮ ᱛᱚᱵᱮ ᱛᱚ ᱥᱚᱨᱠᱟᱨ ᱩᱱᱠᱩ ᱦᱚᱸ ᱥᱟᱵ ᱠᱚᱣᱟᱭ
ᱚᱱᱟ ᱮᱠᱫᱚᱢ ᱥᱟᱹᱨᱤ ᱠᱟᱛᱷᱟ᱾ ᱟᱪᱪᱷᱟ ᱜᱚᱝᱠᱮ ᱡᱟᱦᱟᱸ ᱴᱟᱭᱤᱢ ᱟᱞᱟᱝ ᱟᱵᱚᱨᱮᱱ ᱜᱟᱹᱠᱷᱩᱲᱟᱱ ᱠᱚᱠᱚ ᱮᱢ ᱟᱠᱟᱱᱟ ᱚᱱᱟ ᱴᱟᱭᱤᱢ ᱫᱚ ᱦᱟᱸᱜ ᱢᱩᱪᱟᱹᱫ ᱠᱟᱱᱟ ᱟᱞᱟᱝ-ᱟᱜ ᱜᱟᱞᱚᱪ ᱟᱠᱷᱲᱟ ᱨᱮᱭᱟᱜ ᱦᱮᱸ ᱥᱮ
ᱦᱮᱸ
ᱞᱟᱠ ᱱᱤᱭᱟᱹ ᱵᱮᱲᱟ ᱫᱚ ᱱᱤᱝᱠᱟᱹ ᱜᱮ ᱟᱨᱚ ᱨᱚᱯᱚᱲ ᱦᱩᱭᱩᱜᱼᱟ
ᱦᱮᱸ
ᱴᱷᱤᱠ ᱜᱮᱭᱟ ᱡᱚᱦᱟᱨ
ᱴᱷᱤᱠ ᱜᱮᱭᱟ ᱦᱮᱸ ᱡᱚᱦᱟᱨ, ᱟᱡ ᱛᱮᱜᱮ ᱟᱡ ᱛᱮᱜᱮ ᱠᱟᱴᱟᱜ-ᱟ ᱠᱟᱹᱴᱤᱜ-ᱟ ᱦᱟᱸᱜ
ᱦᱚᱸ ᱴᱷᱤᱠ ᱜᱮᱭᱟ ᱛᱟᱦᱚᱞᱮ
ᱦᱮᱸ